ᱥᱟᱹᱜᱩᱱ ᱥᱮᱛᱟᱜ᱾
ᱦᱩᱸ ᱦᱩᱸ᱾ ᱟᱨ ᱛᱚᱵᱮ ᱪᱮᱫ ᱠᱚ ᱪᱤᱠᱟ ᱵᱟᱲᱟ ᱦᱩᱭᱩᱜ ᱠᱟᱱᱟ ᱦᱤᱛᱳᱜ ᱥᱮᱛᱟᱜ ᱥᱮᱛᱟᱜ ᱦᱟᱸᱜ?
ᱮ ᱱᱚᱜ-ᱚᱭ ᱪᱮᱠᱟ ᱦᱚᱸ ᱵᱟᱝᱟ, ᱫᱩᱲᱩᱵ ᱵᱟᱲᱟ ᱦᱩᱭ ᱠᱟᱱᱟ ᱫᱟᱹᱛᱟᱹᱱᱤ ᱠᱚ ᱥᱟᱵ ᱠᱟᱛᱮᱫ᱾
ᱟᱪᱪᱷᱟ ᱟᱪᱪᱷᱟ, ᱫᱟᱹᱛᱟᱹᱱᱤ ᱵᱟᱲᱟ ᱦᱩᱭᱩᱜ ᱠᱟᱱᱟ ᱦᱟᱹᱜ᱾ ᱟᱪᱪᱷᱟ ᱟᱪᱪᱷᱟ᱾ ᱟᱨ ᱟᱛᱳ ᱰᱤᱦᱟᱹᱛ ᱨᱮᱜᱮ ᱢᱮᱱᱟᱢᱟ ᱦᱟᱸᱜ ᱥᱮ ᱱᱚᱝᱠᱟ ᱥᱚᱦᱚᱨ ᱵᱟᱡᱟᱨ ᱨᱮ?
ᱱᱤᱛᱚᱜ ᱢᱟ ᱟᱛᱳ ᱫᱮᱦᱟᱹᱛ ᱥᱮᱫ ᱨᱮ ᱢᱤᱱᱟᱹᱧᱟ, ᱱᱤᱡᱮᱨᱟᱜ ᱫᱤᱥᱚᱢ ᱥᱮᱫ ᱟᱻ, ᱦᱳᱭ, ᱤᱱᱠᱟᱹ ᱛᱟᱦᱮᱸ ᱢᱟ ᱦᱟᱱᱛᱮ ᱵᱟᱦᱨᱮ ᱥᱮᱫ ᱨᱮᱜᱮ ᱛᱟᱦᱮᱸᱱ ᱦᱩᱭᱩᱜᱼᱟ, ᱛᱚ ᱦᱚᱞᱟ ᱢᱟᱫᱷᱮᱨ ᱦᱮᱡ ᱦᱩᱭ ᱠᱟᱱᱟ, ᱫᱤᱥᱚᱢ ᱥᱮᱫ ᱫᱚ ᱦᱳᱭ᱾ ᱦᱩᱸ, ᱟᱨ ᱟᱢ ᱫᱚ ᱪᱮᱫ ᱞᱮᱠᱟ, ᱪᱮᱫ ᱠᱚᱢ ᱪᱤᱠᱟ ᱵᱟᱲᱟᱭᱮᱫᱼᱟ ᱱᱤᱛᱚᱜ ᱥᱮᱛᱟᱜ ᱥᱮᱛᱟᱜ
ᱦᱮᱸ, ᱤᱧ ᱦᱚᱸ ᱱᱚᱛᱮ ᱫᱟᱹᱛᱟᱹᱱᱤ ᱵᱟᱲᱟ ᱠᱚᱜᱮ, ᱟᱫᱚ ᱫᱟᱹᱛᱟᱹᱱ ᱛᱮᱫᱚ ᱵᱟᱝ ᱦᱟᱸᱜ, ᱵᱨᱟᱥ ᱛᱮᱜᱮ ᱦᱟᱸᱜ ᱮᱱᱛᱮ ᱤᱧᱫᱚ ᱥᱚᱦᱚᱨ ᱵᱟᱡᱟᱨ ᱥᱮᱫ ᱨᱮ ᱢᱤᱱᱟᱹᱧᱟ, ᱟᱨ ᱟᱛᱩ ᱰᱤᱦᱟᱹᱛ ᱨᱮᱫᱚ ᱫᱟᱹᱛᱟᱹᱱᱤ ᱠᱚᱦᱚᱸ ᱵᱮᱣᱦᱟᱨ ᱦᱩᱭᱩᱜ ᱜᱮᱭᱟ,
ᱚᱸ᱾
ᱛᱚᱵᱮ ᱚᱱᱛᱮ ᱟᱯᱮ ᱥᱮᱫ ᱚᱱᱟ ᱵᱚᱨᱚᱥ ᱠᱚᱯᱮ ᱵᱮᱵᱷᱟᱨ ᱜᱮᱭᱟ ᱥᱮ ᱵᱟᱝ?
ᱦᱮᱸ ᱵᱮᱵᱷᱟᱨ ᱜᱮᱭᱟᱞᱮ ᱵᱮᱵᱟᱨ ᱫᱚ ᱦᱮᱸᱥᱮ, ᱛᱚ ᱟᱹᱞᱤᱧ ᱚᱱᱟᱛᱮ ᱵᱟᱹᱞᱤᱧ ᱯᱚᱥᱟᱜᱼᱟ ᱤᱧ ᱵᱟᱹᱧ ᱯᱚᱥᱟᱜᱼᱟ ᱱᱟᱜ ᱚᱱᱟᱛᱮ ᱪᱮᱫᱟᱜ ᱥᱮ ᱤᱧ, ᱟᱹᱰᱤ ᱫᱤᱱ ᱠᱷᱚᱱ ᱜᱮ ᱫᱟᱹᱛᱟᱹᱱᱤ ᱯᱟᱹᱨᱠᱟᱹᱣ ᱠᱟᱹᱱᱟᱹᱧ ᱛᱚ ᱤᱧ ᱵᱟᱹᱧ ᱵᱟᱹᱧ ᱵᱮᱵᱷᱟᱨᱟ ᱦᱳᱭ ᱚᱲᱟᱜ ᱨᱮᱫᱚ ᱠᱚ ᱵᱮᱵᱚᱦᱟᱨ ᱜᱮᱭᱟ, ᱟᱨᱚ ᱢᱮᱱᱟᱜ ᱠᱚᱣᱟ, ᱜᱚᱜᱚ, ᱵᱟᱵᱟ, ᱜᱚ ᱟᱭᱳ ᱟᱨ ᱱᱤᱡᱮᱨ ᱵᱚᱭᱦᱟ ᱠᱚ ᱵᱮᱵᱷᱟᱨ ᱜᱮᱭᱟ ᱠᱚ, ᱛᱚ ᱤᱧ ᱫᱚ ᱵᱟᱹᱧ ᱵᱮᱵᱚᱦᱟᱨᱟᱹᱧ ᱚᱝᱠᱟ ᱫᱚ᱾
ᱟᱪᱪᱷᱟ ᱟᱪᱪᱷᱟ᱾
ᱦᱩᱸ᱾
ᱦᱮᱸ ᱤᱧ ᱦᱚᱸ ᱱᱚᱣᱟ ᱵᱚᱨᱚᱥ ᱫᱚᱧ ᱵᱮᱵᱚᱦᱟᱨ ᱫᱚᱧ ᱵᱮᱵᱚᱦᱟᱨ ᱜᱮᱭᱟ ᱟᱫᱚ, ᱵᱤᱡᱽ ᱵᱤᱡᱽ ᱨᱮ ᱛᱟᱞᱟ ᱛᱟᱞᱟ ᱨᱮ, ᱱᱚᱣᱟ ᱫᱟᱹᱛᱟᱹᱱᱤ ᱠᱚᱦᱚᱸ ᱱᱤᱢ ᱫᱟᱹᱛᱟᱹᱱᱤ ᱠᱚ, ᱥᱮ ᱚᱠᱟ ᱠᱚ ᱤᱭᱟᱹ ᱧᱚᱜ ᱜᱮ, ᱢᱚᱸᱡᱽ ᱧᱚᱜ ᱜᱮ ᱚᱱᱟᱠᱚᱧ ᱵᱮᱵᱚᱦᱟᱨ ᱵᱟᱲᱟᱭ ᱜᱮᱭᱟ᱾
ᱦᱮᱸ᱾
ᱟᱨᱪᱷ, ᱦᱮᱸ ᱮᱱᱛᱮ ᱱᱚᱣᱟ ᱠᱚᱞᱜᱮᱴ ᱠᱚᱨᱮ ᱫᱚ ᱠᱮᱢᱤ ᱠᱮᱞ ᱮᱢᱟᱱ ᱛᱮᱦᱚᱸ ᱠᱚ ᱵᱮᱱᱟᱣ ᱠᱟᱜᱼᱟ ᱟᱫᱚ ᱱᱚᱣᱟ ᱵᱟᱵᱚᱫᱽ ᱛᱮ ᱟᱢ ᱪᱮᱫ ᱮᱢ ᱢᱮᱱ ᱡᱚᱝ ᱠᱟᱱᱟ ᱱᱚᱣᱟ ᱠᱚ ᱵᱮᱵᱚᱦᱟᱨ ᱞᱟᱹᱠᱛᱤ ᱠᱟᱱᱟ ᱥᱮ ᱵᱟᱝ ᱦᱟᱸᱜ?
ᱚᱱᱠᱟ ᱢᱟ ᱤᱧ ᱫᱩᱧ ᱞᱟᱹᱭᱟᱼᱼ ᱵᱮᱵᱷᱟᱨ ᱫᱚ ᱞᱟᱹᱠᱛᱤ ᱫᱚ ᱞᱟᱹᱠᱛᱤ ᱠᱟᱱ ᱜᱮᱭᱟ ᱪᱮᱫᱟᱜ ᱥᱮᱼᱼ ᱚᱱᱠᱟ ᱢᱟ ᱥᱚᱦᱚᱨ ᱵᱟᱡᱟᱨ ᱨᱮᱢᱟ ᱫᱟᱹᱛᱟᱹᱱᱤ ᱠᱚᱢᱟ ᱵᱟᱝ ᱧᱟᱢᱚᱜ-ᱟ᱾ ᱥᱮ ᱡᱟᱦᱟᱸᱭ ᱡᱩᱫᱤ ᱥᱚᱦᱚᱨ ᱵᱟᱡᱟᱨ ᱨᱮ ᱢᱮᱱᱟᱭᱟ ᱦᱮᱸᱥᱮ ᱮᱸ ᱛᱚ ᱩᱱᱤ ᱫᱟᱹᱛᱟᱹᱱᱤ ᱯᱟᱸᱡᱟ ᱞᱟᱹᱜᱤᱫ ᱛᱮ ᱢᱟᱨᱠᱼᱼ ᱠᱮᱴ ᱨᱮ ᱪᱟᱞᱟᱣ ᱦᱩᱭᱜ-ᱟ ᱢᱟᱨᱠᱮᱴ ᱨᱮ ᱚᱱᱠᱟ ᱥᱚᱦᱚᱨ ᱵᱟᱡᱟᱨ ᱨᱮ ᱩᱱᱟᱹᱜ ᱵᱟᱝ ᱠᱚ ᱵᱮᱵᱷᱟᱨᱟ ᱫᱟᱹᱛᱟᱹᱱᱤ᱾ ᱟᱹᱞᱤᱧ ᱦᱚᱸ ᱛᱟᱦᱮᱸᱱᱟᱞᱤᱧ ᱥᱚᱦᱚᱨ ᱵᱟᱡᱟᱨ ᱨᱮ ᱟᱨ ᱟᱹᱞᱤᱧᱼᱼ ᱦᱚᱸ ᱫᱟᱹᱛᱟᱹᱱᱤ ᱜᱤᱞᱤᱧ ᱯᱟᱸᱡᱟ ᱵᱟᱲᱟᱭᱟ ᱦᱮᱸᱥᱮ, ᱛᱚ ᱡᱟᱦᱟᱸ ᱛᱤᱥᱼᱼ ᱚᱠᱟ ᱦᱚᱸ ᱯᱟᱲᱟᱣ ᱠᱟᱱᱟ ᱡᱮ ᱟᱹᱞᱤᱧ ᱵᱨᱟᱥ ᱠᱚᱞᱜᱮᱴ ᱤᱭᱩᱥ ᱦᱩᱭᱩᱜ-ᱟ ᱢᱟᱱᱮ ᱵᱮᱵᱷᱟᱨᱼᱼ ᱦᱩᱭ ᱠᱟᱱ ᱛᱟᱹᱞᱤᱧᱟ ᱟᱹᱞᱤᱧᱟᱜᱼᱼ
ᱛᱚ ᱡᱚᱠᱷᱚᱱ ᱜᱮᱞᱤᱧ ᱫᱤᱥᱚᱢ ᱞᱤᱧ ᱦᱤᱡᱩᱜ-ᱟ ᱛᱚ ᱚᱲᱟᱜ ᱠᱷᱚᱱᱼᱼ ᱞᱤᱧ ᱤᱫᱤ ᱛᱚᱨᱟᱭᱟ ᱡᱮ ᱥᱟᱨᱡᱚᱢ ᱫᱟᱹᱛᱟᱹᱱᱤ᱾ ᱟᱨ ᱱᱤᱢ ᱫᱟᱹᱛᱟᱹᱱᱤ ᱟᱫᱚ ᱚᱱᱟ ᱤᱱᱟᱹᱜ ᱫᱤᱱ ᱢᱟ ᱵᱟᱝ ᱪᱟᱞᱟᱜ-ᱟ᱾ ᱠᱤᱪᱷᱩ ᱫᱤᱱ ᱠᱷᱟᱱ ᱜᱮᱛᱚ ᱚᱱᱟ ᱨᱚᱦᱚᱲᱚᱜ-ᱟ, ᱜᱚᱥᱚᱜ-ᱟ᱾ ᱦᱮᱸᱥᱮ ᱛᱚ ᱡᱟᱦᱟᱸ ᱛᱤᱱᱟᱹᱜ ᱫᱤᱱ ᱪᱟᱞᱟᱜ-ᱟ ᱛᱚ ᱤᱱᱟᱹᱜ ᱫᱤᱱ ᱫᱚ ᱱᱤᱭᱟᱹ ᱜᱮᱞᱤᱧ ᱵᱮᱣᱦᱟᱨᱟ᱾ ᱟᱨ ᱡᱩᱫᱤ ᱟᱹᱞᱤᱧᱼᱼ ᱥᱚᱦᱚᱨ ᱵᱟᱡᱟᱨ ᱥᱮᱫ ᱨᱮ ᱛᱟᱦᱮᱸ ᱠᱟᱛᱮ ᱡᱩᱫᱤ ᱟᱹᱞᱤᱧ ᱡᱟᱦᱟᱸ ᱥᱮᱫ ᱫᱟᱬᱟᱱ ᱞᱤᱧ ᱚᱰᱳᱠᱮᱱᱟ, ᱡᱮ ᱵᱟᱝᱼᱼ ᱦᱳᱭ ᱤᱱᱠᱟᱹ ᱯᱷᱟᱰᱜᱟᱨᱚᱜ ᱞᱟᱹᱜᱤᱫ ᱟᱨ ᱚᱱᱛᱮ ᱨᱮ ᱡᱩᱫᱤ ᱡᱟᱦᱟᱸᱱᱟᱜᱼᱼ ᱱᱤᱢ ᱫᱟᱨᱮ ᱠᱚᱞᱤᱧ ᱧᱮᱞ ᱧᱟᱢ ᱛᱤᱭᱳᱜ ᱠᱮᱜ-ᱟ ᱛᱚ ᱟᱹᱞᱤᱧᱼᱼ ᱱᱤᱡᱮᱨ ᱵᱟᱠᱷᱟᱨ ᱮᱸ ᱫᱟᱹᱛᱟᱹᱱᱤ ᱞᱤᱧ ᱯᱮᱴᱮᱡ ᱛᱚᱨᱟᱭᱟ ᱡᱮ ᱵᱟᱝᱟ ᱜᱟᱯᱟ ᱢᱮᱭᱟᱝ ᱫᱟᱹᱛᱟᱹᱱᱤ ᱦᱩᱭᱩᱜ-ᱟ ᱦᱟᱸᱜ ᱦᱮᱸᱥᱮᱼᱼ ᱫᱤᱛᱟᱹᱱᱤᱡ ᱚᱱᱟᱞᱤᱧ ᱯᱮᱴᱮᱡ ᱛᱚᱨᱟᱭᱟ ᱦᱮᱸ ᱚᱱᱮ ᱚᱱᱠᱟ ᱠᱟᱛᱮᱫ ᱡᱤᱭᱚᱱ ᱠᱷᱟᱸᱰᱟᱣ ᱦᱩᱭᱩᱜ-ᱟ ᱥᱚᱦᱚᱨ ᱵᱟᱡᱟᱨ ᱠᱚᱨᱮ ᱫᱚ᱾
ᱟᱪᱪᱷᱟ ᱟᱪᱪᱷᱟ ᱟᱹᱰᱤ ᱱᱟᱯᱟᱭ ᱵᱮᱱ ᱠᱚᱨᱟᱣ ᱵᱟᱲᱟᱭᱮᱫᱟ ᱟᱨ ᱱᱚᱣᱟ ᱜᱮ ᱦᱟᱸᱜ ᱟᱹᱰᱤ ᱴᱷᱤᱠᱼᱼ ᱦᱩᱭᱩᱜ ᱠᱟᱱᱟ ᱮᱱᱛᱮᱜ ᱱᱚᱣᱟ ᱠᱚᱞᱜᱮᱴ ᱠᱚᱵᱚᱱ ᱵᱮᱣᱦᱟᱨ ᱠᱷᱟᱡ ᱫᱚ᱾ ᱱᱚᱣᱟ ᱰᱟᱴᱟ ᱠᱚᱦᱚᱸ ᱵᱟᱹᱲᱤᱡ ᱦᱩᱭ ᱫᱟᱲᱮᱭᱟᱜ-ᱟ᱾ ᱟᱨ ᱛᱤᱱᱟᱹᱜ ᱱᱚᱣᱟ ᱯᱨᱟᱠᱨᱤᱛᱤᱠ ᱡᱤᱱᱤᱥ ᱚᱠᱟ ᱫᱚ ᱫᱟᱨᱮ ᱱᱟᱹᱲᱤ ᱠᱷᱚᱡ ᱵᱚᱱ ᱧᱟᱢᱮᱫ ᱚᱱᱟᱠᱩᱢ ᱵᱮᱣᱦᱟᱨᱼᱼ ᱠᱷᱟᱡ ᱫᱚ ᱱᱟᱯᱟᱭ ᱜᱮ ᱦᱩᱭᱩᱜ-ᱟ ᱡᱟᱦᱟᱸᱱᱟᱜ ᱚᱱᱟᱨᱮᱼᱼ ᱠᱮᱢᱤᱠᱮᱞ ᱮᱢᱟᱱ ᱠᱚ ᱵᱟᱹᱱᱩᱜ-ᱟ ᱟᱨ ᱚᱱᱠᱟ ᱥᱟᱭᱤᱰ ᱤᱯᱷᱮᱠᱴ ᱠᱚ ᱦᱟᱸᱜ ᱵᱟᱝ ᱦᱩᱭᱩᱜ-ᱟ᱾ ᱟᱫᱚ ᱤᱧ-ᱫᱩᱧ ᱢᱮᱱᱟᱼᱼ ᱢᱚᱛᱞᱟᱵᱽ ᱠᱷᱟᱹᱞᱤ ᱱᱚᱣᱟ ᱫᱟᱨᱮ ᱱᱟᱹᱲᱤ ᱨᱮᱱᱟᱜ ᱚᱱᱟ ᱢᱚᱛᱚᱡ ᱛᱮᱫᱚ ᱵᱟᱝ ᱮᱱᱦᱚᱸ ᱵᱤᱪ-ᱵᱤᱪ ᱨᱮᱼᱼ ᱱᱚᱝᱠᱟ ᱠᱚᱞᱜᱮᱴ ᱠᱚᱦᱚᱸ ᱵᱮᱣᱦᱟᱨ ᱞᱮᱱᱠᱟᱱᱡ ᱫᱚ ᱴᱷᱤᱠ ᱦᱩᱭ ᱠᱚᱜ-ᱟ, ᱮᱱᱛᱮᱫᱼᱼ ᱱᱮᱛᱟᱨ ᱚᱠᱟ ᱡᱤᱱᱤᱥ ᱠᱚᱵᱚᱱ ᱡᱚᱢ ᱵᱟᱲᱟᱭᱟ ᱚᱱᱟ ᱨᱮᱫᱚᱼᱼ ᱟᱭᱢᱟ ᱚᱱᱠᱟ ᱥᱩᱱᱩᱢ ᱡᱤᱱᱤᱥ ᱠᱚ ᱛᱟᱦᱮᱸᱱ ᱠᱟᱱᱟ ᱰᱟᱴᱟ ᱨᱮ ᱚᱠᱟ ᱯᱷᱟᱥᱟᱣ ᱠᱚᱜ-ᱟ ᱪᱤᱠᱟ ᱠᱚᱜ-ᱟ᱾ ᱟᱫᱚ ᱛᱤᱱ ᱡᱚᱠᱷᱟᱡ ᱱᱚᱣᱟ ᱫᱟᱹᱛᱟᱹᱱᱤ ᱛᱮ ᱵᱟᱝ ᱪᱷᱟᱰᱟᱜ-ᱟ᱾ ᱫᱚ ᱩᱱ ᱡᱚᱠᱷᱟᱡ ᱤᱧᱫᱩᱧ ᱢᱮᱱᱟ ᱢᱟᱱᱮ ᱱᱚᱣᱟ ᱠᱚᱞᱜᱮᱴ ᱮᱢᱟᱱᱼᱼ ᱠᱚᱦᱚᱸ ᱵᱮᱣᱦᱟᱨ ᱞᱟᱹᱠᱛᱤ ᱜᱤ ᱦᱩᱭᱩᱜ-ᱟ ᱯᱟᱥᱮᱡ ᱦᱟᱸᱜ ᱟᱫᱚ ᱟᱢ ᱱᱚᱣᱟ ᱵᱟᱵᱚᱫ ᱛᱮ ᱪᱮᱫ ᱮᱢ ᱢᱮᱱᱟ ᱦᱟᱸᱜ?
ᱦᱮᱸ ᱟᱵᱤᱱ ᱟᱢ ᱟᱹᱰᱤ ᱵᱮᱥ ᱜᱮᱢ ᱞᱟᱹᱭ ᱠᱮᱫᱟ ᱪᱮᱫᱟᱜ ᱥᱮ ᱫᱟᱹᱛᱟᱹᱱᱤ ᱛᱮᱫᱚ ᱚᱱᱠᱟᱼᱼ ᱡᱟᱦᱟᱸ ᱰᱟᱰᱟ ᱛᱟᱞᱟᱨᱮ ᱨᱮᱰᱮᱫ ᱠᱚᱜ-ᱟ᱾ ᱯᱷᱟᱥᱟᱣ ᱠᱚᱜ-ᱟ ᱚᱱᱟ ᱫᱚ ᱫᱟᱹᱛᱟᱹᱱᱤ ᱛᱮᱫᱚ ᱦᱚᱴᱚᱨ-ᱦᱚᱴᱚᱨ ᱛᱮᱦᱚᱸ ᱵᱟᱝ ᱚᱰᱚᱠᱚᱜ-ᱟ᱾ ᱟᱨ ᱡᱟᱦᱟᱸ ᱵᱨᱟᱥ ᱛᱟᱦᱮᱸᱱᱟ ᱚᱱᱟ ᱫᱚ ᱰᱟᱴᱟ ᱞᱮᱠᱟ ᱡᱟᱦᱟᱸ ᱛᱟᱦᱮᱸᱱᱟ ᱚᱰᱚᱠᱼᱼ ᱠᱚᱜᱼᱟ ᱱᱚᱣᱟ ᱛᱮᱫᱚ ᱜᱷᱟᱥᱟᱣ-ᱜᱷᱟᱥᱟᱣ ᱛᱮ ᱚᱰᱚᱠᱚᱜ-ᱟ᱾ ᱦᱳᱭ ᱟᱨ ᱢᱤᱫᱴᱹᱟᱝ ᱟᱹᱞᱤᱧ ᱞᱤᱧ ᱞᱟᱹᱭᱟ ᱯᱨᱚᱵᱞᱮᱢ ᱡᱟᱦᱟᱸ ᱫᱚ ᱟᱹᱞᱤᱧ ᱥᱟᱞᱟᱜ ᱦᱩᱭ ᱟᱠᱟᱱᱟ ᱟᱹᱞᱤᱧᱼᱼ ᱮᱸ ᱡᱚᱠᱷᱚᱱ ᱜᱤᱫᱽᱨᱟᱹ ᱵᱮᱲᱟᱨᱮ ᱟᱹᱞᱤᱧ ᱫᱟᱹᱛᱟᱹᱱᱤ ᱵᱟᱝᱞᱤᱧ ᱵᱮᱵᱷᱟᱨᱼᱼ ᱛᱟᱦᱮᱸᱜ-ᱟ ᱡᱟᱹᱥᱛᱤ ᱠᱟᱨ ᱛᱮ ᱟᱹᱞᱤᱧ ᱵᱨᱟᱹᱥ ᱞᱤᱧ ᱵᱮᱵᱷᱟᱨ ᱛᱟᱦᱮᱸᱜ-ᱟ ᱚᱱᱟ ᱠᱷᱟᱹᱛᱤᱨ ᱛᱮᱼᱼ ᱵᱨᱟᱹᱥ ᱵᱨᱟᱹᱥ ᱛᱮ ᱵᱟᱝᱟ ᱰᱟᱴᱟ ᱠᱚ ᱯᱷᱟᱸᱫᱲᱟᱣ ᱠᱟᱱ ᱛᱟᱹᱞᱤᱧᱟ᱾ ᱛᱚ ᱚᱱᱟ ᱠᱷᱟᱹᱛᱤᱨ ᱛᱮ ᱟᱹᱞᱤᱧ ᱵᱟᱹᱞᱤᱧ ᱵᱮᱵᱚᱦᱟᱨᱟ ᱦᱮᱸ᱾ ᱟᱫᱚ ᱚᱱᱠᱟ ᱫᱚ ᱵᱟᱝ ᱯᱷᱟᱸᱫᱽᱲᱟ ᱠᱟᱱᱟ ᱜᱮᱭᱟ ᱟᱹᱰᱤᱼᱼ ᱛᱮ ᱵᱟᱝᱟ ᱛᱟᱦᱚ ᱡᱟᱦᱟᱸ ᱛᱤᱱᱟᱹᱜ ᱜᱮᱼᱼ ᱦᱳᱭ ᱼ ᱦᱳᱭ ᱛᱚ ᱚᱱᱟ ᱞᱟᱹᱜᱤᱫ ᱵᱟᱹᱞᱤᱧ ᱵᱮᱵᱚᱦᱟᱨᱟ ᱛᱚ ᱡᱟᱦᱟᱸ ᱮᱸ ᱡᱮ ᱡᱤᱞ ᱠᱚ ᱵᱟᱝᱵᱚᱱ ᱡᱚᱢᱟ ᱛᱚ ᱡᱟ ᱡᱟᱹᱥᱛᱤ ᱠᱟᱨ ᱛᱮᱢᱟ ᱚᱱᱟ ᱠᱚᱜᱮ ᱦᱳᱭ ᱚᱱᱟ ᱠᱚᱜᱮ ᱮᱸᱜ ᱚᱸᱰᱮ ᱰᱟᱴᱟ ᱛᱟᱞᱟᱨᱮ ᱮᱸᱰᱮᱫᱚᱜᱼᱟ ᱛᱚ ᱩᱱ ᱛᱚᱠᱷᱚᱱ ᱵᱨᱟᱥ ᱫᱚ ᱵᱮᱵᱷᱟᱨ ᱦᱩᱭᱩᱜᱼᱟ ᱚᱸᱰᱚᱠ ᱠᱚ ᱞᱟᱹᱜᱤᱫ ᱛᱮ ᱦᱮᱸ
ᱦᱮᱸ ᱤᱧᱟᱹᱜ ᱢᱚᱱᱮ ᱦᱚᱸ ᱱᱚᱣᱟ ᱜᱮ ᱠᱟᱱᱟ ᱡᱮ ᱵᱟᱱᱟᱨ ᱜᱮᱵᱚᱱ ᱵᱮᱵᱚᱦᱟᱨ ᱠᱷᱟᱡ ᱫᱚ ᱴᱷᱤᱠ ᱦᱩᱭᱩᱜᱼᱟ ᱢᱤᱫᱴᱮᱱ ᱵᱮᱣᱦᱟᱨ ᱫᱚ ᱮᱱᱛᱮᱫ ᱵᱟᱝ ᱦᱩᱭ ᱫᱟᱲᱮᱭᱟᱜᱼᱟ ᱡᱮᱞᱮᱠᱟ ᱱᱚᱣᱟ ᱟᱵᱚ ᱵᱚᱱ ᱧᱮᱞ ᱫᱟᱲᱮᱭᱟᱜᱼᱟ ᱡᱮ ᱥᱚᱨᱚᱯ ᱮᱢᱟᱱ ᱠᱚ ᱥᱚᱨᱚᱯ ᱥᱟᱵᱩᱱ ᱡᱮ ᱞᱟᱦᱟᱛᱮ ᱛᱮ ᱠᱚ ᱞᱟᱹᱭᱟ ᱡᱮ ᱞᱟᱦᱟ ᱛᱮᱫᱚ ᱥᱚᱨᱚᱯᱷ ᱠᱚᱫᱚ ᱵᱟᱝ ᱛᱟᱦᱮᱸ ᱠᱟᱱᱟ ᱠᱟᱱᱟ ᱥᱮ ᱥᱟᱵᱚᱱ ᱦᱚᱸ ᱵᱟᱝ ᱛᱟᱦᱮᱸ ᱠᱟᱱᱟ ᱮᱠᱮᱱ ᱱᱚᱣᱟ ᱛᱚᱨᱚᱡ ᱛᱮ ᱦᱟᱸᱜ ᱠᱚ ᱜᱟᱥᱟᱣ ᱢᱟᱡᱟᱣ ᱵᱟᱲᱟᱭᱮᱫ ᱛᱟᱦᱮᱱᱟ ᱟᱨ ᱠᱤᱪᱨᱤᱡ ᱠᱚᱦᱚᱸ ᱛᱚᱨᱚᱡ ᱛᱮᱠᱚ ᱜᱟᱥᱟᱣᱮᱫ ᱛᱟᱦᱮᱱᱟ ᱢᱚᱛᱞᱚᱵ ᱥᱟᱯᱷᱟᱭᱮᱫ ᱛᱟᱦᱮᱱᱟ ᱟᱫᱚ ᱱᱮᱛᱟᱨᱟᱜ ᱡᱩᱜᱽ ᱨᱮ ᱡᱟᱦᱟᱸ ᱱᱚᱝᱠᱟ ᱛᱚᱨᱚᱡ ᱮᱢ ᱜᱷᱟᱥᱟᱣ ᱞᱮᱠᱷᱟᱡ ᱫᱚ ᱦᱩᱭᱩᱜ ᱜᱮᱭᱟ ᱞᱮᱠᱤᱱ ᱢᱚᱡᱽ ᱛᱮᱫᱚ ᱯᱟᱥᱮᱡ ᱵᱟᱝ ᱥᱟᱯᱷᱟᱜᱼᱟ ᱚᱱᱟ ᱨᱮᱱᱟᱜ ᱠᱟᱨᱚᱱ ᱫᱚ ᱱᱚᱣᱟ ᱜᱮ ᱠᱟᱱᱟ ᱠᱤ ᱠᱤᱪᱨᱤᱡ ᱜᱮ ᱚᱱᱠᱟᱱ ᱱᱮᱛᱟᱨ ᱵᱮᱱᱟᱜ ᱠᱟᱱᱟ ᱟᱫᱚ ᱪᱮᱫ ᱞᱮᱠᱟᱱ ᱡᱤᱱᱤᱥ ᱵᱮᱱᱟᱜ ᱠᱟᱱᱟ ᱚᱱᱠᱟᱱ ᱡᱤᱱᱤᱥ ᱛᱮᱜᱮ ᱟᱢ ᱥᱟᱯᱷᱟ ᱦᱩᱭᱩᱜ ᱛᱟᱢᱟ ᱛᱚᱵᱮ ᱜᱮ ᱦᱟᱸᱜ ᱡᱟᱦᱟᱱᱟᱜ ᱚᱱᱠᱟᱢ ᱤᱭᱟᱹ ᱫᱟᱲᱮᱭᱟᱜᱼᱟ ᱟᱫᱚ ᱤᱧ ᱫᱩᱧ ᱢᱮᱱᱟ ᱱᱚᱣᱟ ᱯᱟᱹᱨᱤᱥᱛᱷᱤᱛᱤ ᱦᱤᱥᱟᱹᱵ ᱛᱮ ᱟᱵᱚ ᱦᱚᱸ ᱱᱚᱝᱠᱟ ᱵᱚᱫᱚᱞᱚᱜ ᱦᱩᱭᱩᱜ ᱛᱟᱵᱚᱱᱟ ᱟᱨ ᱵᱚᱫᱚᱞᱚᱜ ᱩᱛᱟᱹᱨ ᱫᱚ ᱵᱟᱝ ᱮᱱᱦᱚᱸ ᱢᱚᱛᱞᱚᱵ ᱚᱱᱟ ᱞᱮᱠᱟ ᱛᱷᱚᱲᱟ ᱜᱟᱱ ᱮᱱᱛᱮᱜ ᱢᱟᱱᱞᱤᱭᱟ ᱱᱚᱝᱠᱟ ᱡᱟᱦᱟᱱᱟᱜ ᱠᱚᱞᱜᱮᱴ ᱠᱚᱠᱚ ᱵᱮᱱᱟᱣᱫᱟ ᱛᱚᱵᱮ ᱚᱱᱠᱟᱱ ᱠᱚᱞᱜᱮᱴ ᱵᱚᱱ ᱵᱮᱣᱦᱟᱨ ᱚᱠᱟ ᱫᱚ ᱠᱚᱢ ᱠᱮᱢᱤᱠᱮᱞ ᱢᱮᱱᱟᱜ ᱚᱠᱟ ᱫᱚ ᱡᱟᱹᱲᱤ ᱵᱩᱴᱤ ᱮᱢᱟᱱ ᱡᱤᱱᱤᱥ ᱛᱮᱠᱚ ᱵᱮᱱᱟᱣ ᱟᱠᱟᱫ ᱡᱟᱹᱲᱤ ᱵᱩᱴᱤ ᱫᱚ ᱢᱟᱱᱮ ᱚᱠᱟ ᱠᱚ ᱱᱤᱢ ᱮᱢᱟᱱ ᱛᱮ ᱥᱮ ᱥᱟᱨᱡᱚᱢ ᱥᱮ ᱡᱟᱦᱟᱱᱟᱜ ᱚᱱᱠᱟ ᱚᱠᱟ ᱫᱚ ᱤᱭᱩᱥᱯᱷᱩᱞ ᱢᱮᱱᱟᱜ ᱥᱮ ᱚᱱᱟ ᱨᱮᱱᱟᱜ ᱵᱮᱱᱤᱯᱷᱤᱴ ᱢᱮᱱᱟᱜ ᱚᱱᱟ ᱠᱚ ᱰᱮᱞᱟᱣ ᱠᱚᱜᱼᱟ ᱚᱱᱠᱟᱱᱟᱜ ᱜᱮᱵᱚᱱ ᱵᱮᱣᱦᱟᱨ ᱞᱮᱠᱷᱟᱡ ᱫᱚ ᱵᱷᱟᱹᱜᱤ ᱦᱩᱭ ᱠᱚᱜᱼᱟ ᱦᱟᱸᱜ ᱟᱢ ᱱᱚᱣᱟ ᱵᱟᱵᱚᱛ ᱛᱮ ᱦᱟᱸᱜ ᱪᱮᱫ ᱮᱢ ᱢᱮᱱᱟ ᱦᱟᱸᱜ?
ᱦᱮᱸ ᱟᱢ ᱟᱹᱰᱤ ᱨᱚᱲ ᱠᱟᱫᱟ ᱡᱮ ᱟᱵᱚ ᱚᱱᱠᱟᱱᱟᱜ ᱵᱮᱵᱷᱟᱨ ᱞᱟᱹᱠᱛᱤ ᱠᱟᱱ ᱛᱟᱵᱚᱱᱟ ᱡᱟᱦᱟᱸ ᱨᱮᱫᱚ ᱡᱟᱦᱟᱸ ᱡᱟᱹᱥᱛᱤ ᱠᱮᱢᱤᱠᱮᱞ ᱵᱟᱝ ᱠᱚ ᱢᱮᱥᱟᱣ ᱠᱟᱜᱼᱟ ᱟᱹᱞᱤᱧ ᱦᱚᱸᱞᱤᱧ ᱚᱱᱠᱟᱞᱤᱧ ᱵᱮᱵᱚᱦᱟᱨ ᱵᱟᱲᱟ ᱠᱟᱜᱼᱟ
ᱦᱩᱸ ᱦᱩᱸ
ᱤᱭᱟᱹ ᱟᱵᱤᱱ ᱦᱚᱸᱵᱤᱱ ᱟᱸᱡᱚᱢ ᱵᱟᱲᱟ ᱟᱠᱟᱜᱼᱟ ᱡᱮ ᱢᱤᱫᱴᱮᱱ ᱫᱚ ᱠᱷᱟᱹᱞᱤ ᱠᱳᱞᱜᱮᱴ ᱜᱮ ᱧᱩᱛᱩᱢ ᱛᱟᱦᱮᱱᱟ ᱟᱨ ᱢᱤᱫᱴᱮᱱ ᱛᱟᱦᱮᱱᱟ ᱢᱮᱠᱥ ᱯᱷᱨᱮᱥ ᱪᱮᱫ ᱞᱮᱠᱟ ᱚᱞ ᱛᱟᱦᱮᱱᱟ ᱟᱨᱟᱜ ᱰᱟᱵᱟᱨᱮ ᱛᱟᱦᱮᱱᱟ ᱚᱱᱟ ᱠᱚᱞᱤᱧ ᱵᱮᱵᱷᱟᱨ ᱵᱟᱲᱟ ᱟᱠᱟᱜᱼᱟ ᱚᱱᱟ ᱫᱚ ᱠᱟᱹᱴᱤᱡ ᱦᱮᱲᱮᱢ ᱧᱚᱜ ᱵᱩᱡᱷᱟᱹᱜᱼᱟ ᱢᱟᱱᱮ ᱥᱤᱵᱤᱞ ᱨᱮ ᱦᱳᱭ ᱦᱳᱭ ᱦᱳᱭ ᱟᱨ ᱟᱫᱷᱮᱠᱟᱜ ᱢᱮᱱᱟᱜᱼᱟ ᱰᱟᱵᱟ ᱪᱮᱛᱟᱱ ᱠᱚᱨᱮ ᱟᱹᱞᱤᱧ ᱩᱱᱟᱹᱜ ᱢᱟ ᱵᱟᱹᱞᱤᱧ ᱵᱟᱲᱟᱭᱟ ᱦᱮᱸ ᱥᱮ ᱪᱮᱫ ᱪᱮᱫ ᱢᱮᱥᱟ ᱠᱟᱜ ᱵᱟᱠᱚ ᱢᱮᱥᱟ ᱠᱟᱜᱼᱟ ᱥᱮ ᱫᱮᱠᱷᱟᱣ ᱞᱟᱹᱜᱤᱫ ᱛᱮᱠᱚ ᱮᱢ ᱠᱟᱜᱼᱟ
ᱮᱠᱟ
ᱰᱟᱵᱟᱨ ᱧᱩᱛᱩᱢᱟᱱ ᱢᱮᱱᱟᱜᱼᱟ ᱠᱳᱞᱜᱮᱴ ᱠᱚ ᱟᱨᱚ ᱩᱱᱤ ᱧᱩᱛᱩᱢ ᱢᱟ ᱵᱟᱝᱞᱤᱧ ᱩᱭᱦᱟᱹᱨᱮᱜᱼᱟ ᱡᱚᱲᱤ ᱵᱩᱴᱤ ᱠᱚᱦᱚᱸ ᱮᱢ ᱢᱮᱱᱟᱜᱼᱟ ᱦᱮᱸ ᱛᱚ ᱚᱱᱟ ᱠᱚᱦᱚᱸ ᱚᱱᱟ ᱠᱚᱛᱮ ᱦᱚᱸᱞᱤᱧ ᱟᱹᱞᱤᱧ ᱮᱸᱜ ᱵᱨᱟᱥ ᱵᱟᱲᱟᱣ ᱠᱟᱱᱟᱞᱤᱧ ᱛᱚ ᱚᱱᱟ
ᱚᱱᱟ ᱠᱳᱞᱜᱮᱴ ᱟᱨ ᱱᱟᱣᱟ ᱡᱟᱦᱟᱸ ᱟᱹᱞᱤᱧ ᱞᱟᱹᱭ ᱠᱮᱫᱼᱟ ᱢᱮᱠᱥ ᱯᱷᱨᱮᱥ ᱦᱮᱸᱥᱮ ᱟᱨᱟᱜ ᱟᱨᱟᱜ ᱜᱮ ᱛᱟᱦᱮᱱᱟ ᱚᱱᱟ ᱟᱨ ᱦᱟᱱᱟᱴᱟᱜ ᱨᱮ ᱠᱟᱹᱴᱤᱡ ᱟᱹᱞᱤᱧ ᱵᱷᱤᱱᱟᱹ ᱵᱷᱤᱱᱟᱹ ᱜᱮᱞᱤᱧ ᱟᱹᱭᱠᱟᱹᱣ ᱟᱠᱟᱫᱟ ᱦᱳᱭ ᱵᱷᱮᱜᱟᱨ ᱞᱤᱧ ᱵᱩᱡᱷᱟᱹᱣ ᱟᱠᱟᱜᱼᱟ ᱡᱟᱦᱟᱸ ᱡᱩᱲᱤ ᱵᱩᱴᱤ ᱢᱟᱱᱮ ᱮᱢ ᱠᱟᱜ ᱟᱠᱚ ᱵᱟᱠᱚ ᱮᱢ ᱠᱟᱜᱼᱟ ᱚᱱᱟ ᱢᱟ ᱟᱹᱞᱤᱧ ᱢᱟ ᱵᱟᱹᱞᱤᱧ ᱞᱟᱹᱭ ᱫᱟᱲᱮᱭᱟᱜ ᱠᱟᱱᱟ ᱦᱮᱸ ᱥᱮ ᱛᱚ
ᱦᱩᱸ ᱦᱩᱸ
ᱠᱚᱵᱷᱟᱨ ᱨᱮ ᱡᱟᱦᱟᱸ ᱠᱚ ᱮᱢ ᱟᱠᱟᱜ ᱚᱱᱟ ᱤᱭᱟᱹ ᱛᱮᱞᱤᱧ ᱞᱟᱹᱭᱮᱫᱟ ᱠᱤ ᱵᱟᱝᱟ ᱚᱱᱟ ᱫᱚ ᱱᱤᱡᱮᱛᱮ ᱡᱟᱦᱟᱸ ᱵᱨᱟᱥ ᱠᱟᱱᱟᱞᱤᱧ ᱟᱹᱞᱤᱧᱟᱜ ᱵᱨᱟᱥ ᱠᱟᱛᱮᱫ ᱱᱤᱡᱮ ᱵᱮᱥᱞᱤᱧ ᱵᱩᱡᱷᱟᱹᱣ ᱠᱟᱜᱼᱟ ᱡᱟᱦᱟᱸ ᱦᱟᱱᱟ ᱢᱮᱠᱥ ᱯᱷᱨᱮᱥ ᱠᱷᱚᱱ ᱫᱚ ᱦᱟᱸᱜ
ᱮᱠᱟᱞ ᱮᱠᱟᱞ, ᱦᱮᱸ ᱱᱚᱶᱟ ᱟᱹᱞᱤᱧ ᱦᱚᱸᱞᱤᱧ ᱟᱸᱡᱚᱢ ᱵᱟᱲᱟ ᱟᱠᱟᱫ ᱜᱮᱭᱟ ᱱᱚᱶᱟ ᱰᱟᱵᱚᱨ ᱠᱚ, ᱟᱨ ᱦᱮᱸ ᱱᱚᱶᱟ ᱵᱚᱱ ᱢᱮᱱ ᱫᱟᱲᱮᱭᱟᱜᱼᱟ ᱡᱮ ᱡᱟᱦᱟᱱᱟᱜ ᱜᱮ ᱠᱚ ᱚᱞ ᱟᱠᱟᱫ, ᱚᱱᱟ ᱫᱚ ᱦᱟᱱᱰᱨᱮᱰ ᱯᱟᱨᱥᱮᱱ ᱚᱱᱠᱟ ᱥᱟᱹᱨᱤ ᱫᱚ ᱵᱟᱝ ᱦᱩᱭ ᱫᱟᱲᱮᱭᱟᱜᱼᱟ ᱾ ᱮᱱ ᱨᱮᱦᱚᱸ ᱡᱩᱫᱤ ᱩᱱᱠᱩ ᱠᱚ ᱢᱮᱱᱮᱫ ᱠᱟᱱ ᱠᱷᱟᱡ, ᱱᱚᱣᱟ ᱟᱞᱮ ᱢᱚᱸᱡᱽ ᱡᱤᱱᱤᱥ ᱞᱮ ᱱᱚᱣᱟ ᱨᱮᱞᱮ ᱤᱭᱩᱡᱽ ᱠᱟᱫᱟ ᱥᱮᱞᱤᱧ ᱰᱟᱞᱟᱣ ᱠᱟᱫᱟ, ᱛᱚᱵᱮ ᱛᱷᱚᱲᱟ ᱜᱟᱱ ᱫᱚ ᱵᱟᱵᱚᱱ ᱯᱩᱨᱟᱹ ᱫᱚᱵᱚᱱ ᱯᱟᱹᱛᱭᱟᱹᱜᱼᱟ, ᱮᱱᱦᱚᱸ ᱚᱱᱟ ᱜᱮᱵᱚᱱ ᱵᱮᱵᱚᱦᱟᱨ ᱠᱟᱛᱮᱫ ᱴᱷᱤᱠ ᱦᱩᱭᱩᱜᱼᱟ ᱾ ᱮᱱ ᱛᱮᱫ ᱫᱚᱥᱟᱨ ᱱᱟᱠᱷᱟᱢ ᱧᱮᱞ ᱞᱮᱠᱷᱟᱡ ᱚᱠᱚᱭ ᱚᱱᱟ ᱨᱮᱠᱚ ᱚᱞ ᱟᱠᱟᱫ ᱵᱚᱞᱮ ᱱᱚᱣᱟ ᱨᱮᱫᱚ ᱠᱮᱢᱤᱠᱮᱞ ᱢᱮᱱᱟᱜᱼᱟ, ᱩᱱᱤ ᱢᱟ ᱠᱷᱩᱫᱽ ᱟᱢ ᱟᱡ ᱥᱮᱫ ᱠᱷᱚᱡᱮ ᱢᱮᱛᱟᱢ ᱠᱟᱱᱟ ᱵᱚᱞᱮ ᱠᱮᱢᱤᱠᱮᱞ ᱱᱚᱶᱟ ᱨᱮ ᱢᱮᱱᱟᱜᱼᱟ ᱾ ᱛᱚᱵᱮ ᱚᱱᱟ ᱠᱷᱚᱡ ᱪᱷᱟᱰᱟ ᱠᱟᱛᱮᱫ ᱚᱠᱚᱭ ᱚᱞ ᱟᱠᱟᱜ ᱠᱮᱢᱤᱠᱮᱞ ᱵᱟᱹᱱᱩᱜᱼᱟ, ᱩᱱᱤᱭᱟᱜ ᱜᱮᱵᱚᱱ ᱵᱮᱵᱚᱦᱟᱨ ᱞᱮᱠᱷᱟᱡ ᱫᱚ ᱱᱟᱯᱟᱭ ᱦᱩᱭᱩᱜᱼᱟ ᱮᱱᱛᱮᱜ ᱾ ᱦᱮᱸ ᱚᱱᱟ ᱨᱮᱦᱚᱸ ᱛᱷᱚᱲᱟ ᱜᱟᱱ ᱠᱮᱢᱤᱠᱮᱞ ᱯᱟᱥᱮᱡ ᱠᱚ ᱢᱮᱥᱟᱞ ᱟᱠᱟᱜ ᱜᱮᱭᱟ ᱾ ᱟᱫᱚ ᱮᱱᱦᱚᱸ ᱩᱱᱤ ᱡᱮ ᱢᱮᱱ ᱫᱟ ᱚᱱᱟ ᱤᱭᱟᱹᱛᱮ ᱛᱷᱚᱲᱟ ᱜᱟᱱ ᱦᱟᱜ ᱱᱚᱣᱟᱴᱟᱜ ᱜᱮ ᱱᱟᱯᱟᱭ ᱦᱩᱭᱩᱜᱼᱟ ᱾
ᱦᱩᱸ ᱾ ᱟᱨ ᱟᱢ ᱡᱮᱢ ᱞᱟᱹᱭ ᱠᱮᱜᱼᱟ, ᱡᱮ ᱱᱮᱛᱟᱨ ᱫᱚ ᱥᱟᱨᱟᱯᱷ ᱠᱚ ᱚᱰᱚᱠᱮᱱᱟ ᱟᱨ ᱥᱟᱵᱚᱱ ᱠᱚ ᱦᱮᱸᱥᱮ, ᱩᱱᱫᱤᱱ ᱢᱟᱛᱚ ᱤᱭᱟᱹ ᱠᱚᱛᱮ ᱵᱚᱱ ᱥᱟᱯᱷᱟ ᱵᱟᱲᱟᱭᱮᱫ ᱛᱟᱦᱮᱸᱜᱼᱟ ᱛᱚ ᱾ ᱦᱮᱸ ᱱᱤᱛᱚᱜ ᱦᱚᱸ ᱚᱱᱠᱟ ᱡᱟᱦᱟᱸ ᱟᱵᱚ ᱚᱲᱟᱜ ᱨᱮ ᱛᱷᱟᱹᱨᱤ ᱵᱟᱹ ᱴᱤ ᱠᱚ ᱵᱚᱱ ᱜᱷᱟᱥᱟᱣ ᱢᱟᱡᱟᱣᱮᱫᱼᱟ ᱦᱮᱸᱥᱮ, ᱱᱮᱛᱟᱨ ᱦᱚᱸ ᱟᱵᱚ ᱫᱚ ᱦᱚᱭ ᱛᱚᱨᱚᱡ ᱛᱮᱜᱮ ᱵᱚᱱ ᱜᱷᱟᱥᱟᱣ ᱢᱟᱡᱟᱣᱮᱫᱼᱟ ᱦᱮᱸᱥᱮ, ᱛᱚ ᱚᱰᱚᱠ ᱫᱚ ᱚᱰᱚᱠ ᱟᱠᱟᱱ ᱜᱮᱭᱟ ᱾ ᱮᱸᱻ ᱤᱭᱟᱹ ᱤᱭᱟᱹ ᱵᱟᱹᱴᱤ ᱜᱷᱟᱥᱟᱣ ᱞᱟᱹᱜᱤᱱ ᱛᱮ ᱥᱟᱵᱚᱱ ᱠᱚ ᱦᱮᱸᱥᱮ, ᱛᱚ ᱚᱱᱟ ᱢᱟ ᱟᱵᱚ ᱡᱟᱹᱥᱛᱤ ᱠᱟᱨ ᱟᱹᱛᱩ ᱫᱮᱦᱟᱛ ᱠᱚᱨᱮ ᱢᱟ ᱵᱟᱝᱵᱚᱱ ᱤᱭᱩᱡᱮᱜᱼᱟ, ᱟᱵᱚ ᱤᱭᱟᱹ ᱛᱚᱨᱚᱡ ᱛᱮᱜᱮ ᱵᱚᱱ ᱤᱭᱩᱡᱽ ᱪᱮᱫ ᱮ ᱟᱹᱜᱩᱭᱮᱫᱼᱟ, ᱛᱚ ᱟᱵᱤᱱ ᱟᱢ ᱱᱚᱣᱟ ᱤᱭᱟᱹᱨᱮ ᱪᱮᱫ ᱮᱢ ᱞᱟᱹᱭᱮᱫᱼᱟ?
ᱦᱮᱸ ᱱᱚᱣᱟ ᱤᱧ ᱫᱚ ᱱᱚᱣᱟᱜᱤᱧ ᱢᱮᱱᱟ ᱡᱮ ᱛᱤᱱᱟᱹᱜ ᱦᱩᱭ ᱫᱟᱲᱮᱜ ᱠᱟᱱᱟ ᱩᱱᱟᱹᱜ ᱢᱚᱛᱞᱚᱵ ᱱᱚᱣᱟ ᱛᱚᱨᱚᱡ ᱮᱢᱟᱱ ᱛᱮᱜᱮ ᱵᱚᱱ ᱵᱮᱵᱚᱦᱟᱨ ᱢᱟ, ᱱᱚᱣᱟ ᱫᱚ ᱡᱟᱦᱟᱱᱟᱜ ᱚᱱᱠᱟ ᱠᱮᱢᱤᱠᱮᱞ ᱮᱢᱟᱱ ᱫᱚ ᱵᱟᱹᱱᱩᱜᱼᱟ, ᱟᱨ ᱚᱠᱟ ᱱᱟᱣᱟ ᱱᱟᱣᱟ ᱥᱟᱵᱚᱱ ᱠᱚ ᱵᱮᱱᱟᱣ ᱠᱟᱱᱟ ᱱᱟᱣᱟ ᱜᱟᱥᱟᱣ ᱢᱟᱸᱡᱟᱣ ᱞᱟᱹᱜᱤᱫ ᱚᱱᱟ ᱨᱮᱫᱚ ᱠᱮᱢᱤᱠᱮᱞ ᱛᱟᱦᱮᱱᱟ ᱟᱨ ᱛᱤᱱ ᱡᱚᱠᱷᱚᱡ ᱱᱚᱝᱠᱟ ᱦᱚᱸ ᱦᱩᱭ ᱫᱟᱲᱮᱭᱟᱜᱼᱟ ᱢᱟᱱᱮᱢ ᱜᱟᱥᱟᱣ ᱫᱟ ᱾ ᱜᱟᱥᱟᱣ ᱜᱟᱥᱟᱣ ᱚᱠᱛᱮ ᱛᱤᱱ ᱡᱚᱠᱷᱚᱡ ᱢᱚᱸᱡᱽ ᱛᱮ ᱵᱟᱢ ᱥᱟᱯᱷᱟ ᱞᱮᱡ ᱠᱷᱟᱡ ᱚᱱᱟ ᱚᱱᱟ ᱥᱟᱵᱩᱱ ᱚᱱᱟ ᱛᱷᱟᱹᱨᱤ ᱨᱮᱜᱮ ᱛᱟᱦᱮᱸ ᱞᱮᱱᱠᱷᱟᱡ ᱟᱨ ᱚᱱᱟ ᱥᱚᱸᱜᱮ ᱛᱮᱜᱮᱢ ᱡᱚᱢ ᱞᱮᱠᱷᱟᱡ ᱛᱚᱵᱮ ᱦᱚᱲᱢᱚ ᱨᱮ ᱡᱟᱦᱟᱱᱟᱜ ᱚᱱᱠᱟ ᱟᱡᱟᱨ ᱡᱟᱱᱟᱢ ᱦᱩᱭ ᱫᱟᱲᱮᱭᱟᱜᱼᱟ ᱾ ᱟᱫᱚ ᱱᱚᱜᱼᱱᱤᱭᱟᱹ ᱫᱚ ᱟᱹᱰᱤ ᱢᱚᱸᱡᱽ ᱛᱮ ᱧᱮᱞ ᱞᱟᱹᱠᱛᱤ ᱠᱟᱱᱟ ᱾
ᱦᱩᱸ ᱾ ᱛᱚ ᱟᱵᱤᱱ ᱟᱯᱮ ᱥᱮᱫ ᱟᱹᱛᱩ ᱫᱤᱥᱚᱢ ᱥᱮᱫ ᱫᱚ ᱛᱚᱨᱟᱡ ᱛᱮᱜᱮ ᱠᱚ ᱢᱟᱸᱡᱟᱣᱟ ᱥᱮ?
ᱦᱮᱸ ᱟᱹᱛᱩ ᱫᱤᱥᱚᱢ ᱨᱮᱫᱚ ᱮᱠᱟᱞ ᱛᱚᱨᱚᱡ ᱛᱮᱜᱮ ᱠᱚ ᱢᱟᱸᱡᱟᱣᱟ, ᱟᱨ ᱮᱱᱛᱮᱫ ᱥᱚᱦᱚᱨ ᱵᱟᱡᱟᱨ ᱨᱮ ᱫᱚ ᱱᱚᱣᱟ ᱛᱚᱨᱚᱡ ᱫᱚ ᱱᱟ ᱠᱮ ᱵᱚᱨᱟᱵᱚᱨ, ᱚᱠᱚᱭ ᱦᱚᱸ ᱯᱟᱥᱮᱡ ᱵᱟᱠᱚ ᱢᱟᱸᱡᱟᱣᱟ ᱾ ᱮᱱᱛᱮᱫ ᱛᱚᱨᱚᱡ ᱚᱠᱟᱨᱮᱢ ᱧᱟᱢᱟ ᱡᱚᱛᱚ ᱢᱟ ᱜᱮᱥ ᱪᱩᱞᱦᱟᱹ ᱥᱮ ᱡᱟᱦᱟᱱᱟᱜ ᱚᱱᱠᱟ ᱤᱞᱮᱠᱴᱨᱤᱠ ᱪᱩᱞᱦᱟᱹ ᱛᱮᱠᱚ
ᱟᱨ ᱢᱤᱫᱴᱮᱱ ᱠᱟ ᱦᱮᱸ ᱦᱮᱸ ᱦᱮᱸ ᱴᱷᱤᱠ ᱵᱤᱱ ᱞᱟᱹᱭ ᱠᱟᱫᱟ, ᱛᱚ ᱟᱞᱤᱧ ᱢᱤᱫᱴᱮᱱ ᱠᱟᱛᱷᱟ ᱞᱤᱧ ᱞᱟᱹᱭ ᱟᱵᱤᱱ ᱠᱟᱱᱟ ᱡᱮ ᱟᱞᱤᱧᱻ ᱛᱟᱦᱮᱸ ᱵᱟᱲᱟᱣ ᱛᱟᱦᱮᱸ ᱵᱟᱲᱟᱜ ᱠᱟᱱ ᱜᱮᱭᱟᱞᱤᱧ ᱯᱟᱹᱴᱷᱩᱣᱟᱹ ᱠᱟᱱᱟᱞᱤᱧ ᱛᱚ ᱵᱟᱦᱨᱮ ᱨᱮᱜᱮ ᱞᱤᱧ ᱛᱟᱦᱮᱱᱟ ᱾ ᱦᱚᱲ-ᱦᱚᱞᱟ ᱢᱟᱫᱷᱮᱨ ᱜᱮ ᱫᱤᱥᱚᱢ ᱥᱮᱫᱞᱤᱧ ᱦᱮᱡ ᱱᱟ, ᱛᱚ ᱟᱞᱤᱧ ᱦᱚᱸ ᱵᱟᱹᱴᱤ ᱛᱷᱟᱹᱨᱤ ᱠᱚᱢᱟᱞᱤᱧ ᱜᱷᱟᱥᱟᱣ ᱢᱟᱸᱡᱟᱣ ᱜᱮᱭᱟ ᱦᱮᱸᱥᱮ, ᱱᱤᱡᱮᱨᱟᱜ ᱡᱚᱢᱟᱜ ᱛᱚ ᱟᱹᱞᱤᱧ ᱡᱚᱠᱷᱚᱱ ᱚᱲᱟᱜ ᱞᱤᱧ ᱦᱤᱡᱩᱜᱼᱟ ᱥᱮ ᱛᱚ ᱟᱞᱤᱧ ᱥᱟᱵᱚᱱ ᱵᱟᱝ ᱠᱤᱨᱤᱧ ᱟᱛᱮᱫ, ᱡᱟᱦᱟᱸ ᱵᱟᱹᱴᱤ ᱛᱷᱟᱹᱨᱤ ᱢᱟᱸᱡᱟᱣ ᱟᱹᱞᱤᱧ ᱛᱚᱨᱚᱡ ᱞᱤᱧ ᱤᱫᱤ ᱛᱟᱨᱟᱭᱟ ᱾ ᱦᱮᱸ ᱦᱮᱸ ᱯᱞᱟᱥᱴᱤᱠ ᱨᱮ ᱥᱟᱸᱵᱟᱣ ᱠᱟᱛᱮ ᱟᱨ ᱤᱱᱟᱹᱜᱤ ᱤᱱᱟᱹ ᱛᱮᱜᱤ
ᱯᱟᱭ ᱠᱟᱛᱷᱟ ᱠᱟᱱᱟ ᱱᱚᱶᱟ ᱾
ᱥᱟᱣ ᱢᱟᱸᱡᱟᱣ ᱦᱩᱭᱩᱜᱼᱟ, ᱟᱞ-ᱟᱹᱞᱤᱧ ᱮᱠᱞᱟ ᱫᱚ ᱵᱟᱝ ᱟᱹᱞᱤᱧ ᱥᱟᱞᱟᱜ ᱟᱨ ᱦᱚ ᱡᱟᱦᱟᱸ ᱛᱤᱱᱟᱹᱜ ᱢᱮᱱᱟᱜ ᱠᱚ ᱯᱟᱹᱴᱷᱣᱟᱹ ᱠᱚ ᱦᱮᱸᱥᱮ ᱾ ᱩᱱᱠᱩ ᱦᱚᱸ ᱚᱱᱟ ᱜᱮᱠᱚ ᱤᱭᱟᱹᱭᱟ, ᱟᱨ ᱟᱫᱷᱮᱱ ᱠᱚ ᱢᱮᱱᱟᱜ ᱠᱚᱣᱟ ᱡᱟᱦᱟᱸᱭ ᱥᱟᱵᱚᱱ ᱠᱚ ᱤᱭᱩᱡᱟ ᱾ ᱢᱟᱱᱮ ᱵᱮᱵᱷᱟᱨ ᱟ‌ᱠᱚ ᱠᱤᱨᱤᱧ ᱟᱛᱮ ᱾
ᱦᱩᱸ ᱦᱩᱸ, ᱦᱮᱸ ᱱᱚᱜᱼᱚ ᱱᱤᱭᱟᱹ ᱫᱚ ᱟᱹᱰᱤ ᱤᱭᱟᱹ ᱡᱤᱱᱤᱥ ᱠᱟᱱ ᱜᱮᱭᱟ ᱾ ᱟᱨ ᱡᱩᱫᱤ ᱱᱚᱣᱟ ᱱᱚᱝᱠᱟᱱ ᱡᱤᱱᱤᱥᱼᱼ ᱟᱢ ᱡᱩᱫᱤ ᱱᱚᱣᱟ ᱯᱷᱤᱞᱤᱯᱠᱟᱨᱴ ᱠᱚᱨᱮ ᱥᱮ ᱡᱟᱦᱟᱱᱟᱜ ᱨᱮᱢ ᱟᱹᱠᱷᱨᱤᱧ ᱥᱮᱢ ᱰᱟᱞᱟᱣ ᱞᱮᱠᱷᱟᱡᱼᱼ ᱠᱟᱡᱟᱠ ᱠᱚ ᱠᱤᱨᱤᱧ ᱛᱟᱢᱟ ᱟᱨ ᱡᱩᱫᱤ ᱮᱭᱥᱮ ᱜᱮ ᱟᱵᱚ ᱟᱹᱛᱩ ᱰᱤᱦᱟᱹᱛ ᱠᱚᱨᱮᱱ ᱦᱚᱲᱮᱢ ᱢᱮᱛᱟᱣᱟᱭᱟᱼᱼ ᱡᱮ ᱱᱚᱣᱟ ᱫᱚ ᱟᱹᱰᱤ ᱢᱚᱡᱽ ᱡᱤᱱᱤᱥ ᱠᱟᱱᱟ ᱛᱚᱨᱚᱡ ᱛᱮᱫᱚ ᱟᱨᱼᱼ ᱟᱨ ᱡᱟᱦᱟᱸᱭ ᱡᱩᱫᱤ ᱱᱚᱝᱠᱟᱭᱼᱼ ᱥᱟᱵᱚᱱ ᱠᱚ ᱵᱮᱣᱦᱟᱨᱮᱫ ᱠᱟᱱ ᱠᱷᱟᱡ ᱩᱱᱤᱭ ᱢᱮᱱᱟ ᱵᱟᱝ ᱥᱟᱵᱚᱱ ᱜᱮ ᱢᱚᱸᱡᱟ ᱢᱟᱱᱮᱢ ᱢᱮᱱ ᱫᱟᱲᱮᱭᱟᱜᱼᱟ ᱵᱚᱞᱮ ᱟᱵᱚᱼᱼ ᱟᱹᱛᱩ ᱰᱤᱦᱟᱹᱛ ᱠᱚᱨᱮᱱ ᱚᱠᱚᱭ ᱢᱚᱸᱡᱽ ᱡᱤᱱᱤᱥ ᱠᱚ ᱤᱭᱩᱡᱮᱛ ᱩᱱᱠᱩ ᱫᱚ ᱯᱟᱹᱛᱭᱟᱹᱣ ᱵᱟᱠᱚ ᱯᱟᱹᱛᱭᱟᱹᱜᱼᱟ ᱩᱱᱠᱩ ᱠᱚ ᱵᱩᱡᱼᱼ ᱵᱩᱡᱷᱟᱹᱣᱼᱟ ᱱᱚᱣᱟ ᱫᱚ ᱟᱱᱯᱚᱲ ᱡᱤᱱᱤᱥ ᱥᱮ ᱤᱭᱟᱹ ᱡᱤᱱᱤᱥ ᱠᱟᱱᱟ ᱟᱨ ᱚᱠᱚᱭ ᱵᱤᱫᱮᱥ ᱠᱚᱨᱮᱱ ᱩᱱᱠᱩ ᱫᱚ ᱱᱚᱣᱟ ᱨᱮᱱᱟᱜ ᱢᱚᱦᱚᱛᱛᱚ ᱠᱚ ᱵᱟᱲᱟᱭᱟ ᱵᱚᱞᱮ ᱪᱮᱫ ᱠᱟᱱᱟ ᱱᱚᱣᱟ ᱫᱚ ᱟᱫᱚᱼᱼ ᱱᱚᱜᱼᱚ ᱱᱤᱭᱟᱹ ᱨᱮᱜᱮ ᱛᱷᱚᱲᱟ ᱦᱩᱫᱤᱥ ᱨᱮᱜᱮ ᱛᱷᱚᱲᱟ ᱵᱷᱮᱜᱟᱨ ᱢᱮᱱᱟᱜᱼᱟ ᱡᱚᱛᱚ ᱨᱮ
ᱦᱩᱸ ᱛᱚ ᱥᱚᱢᱚᱭ ᱠᱚᱢᱟ ᱦᱩᱭ ᱦᱩᱭ ᱡᱟᱨᱣᱟ ᱠᱟᱱ ᱛᱟᱞᱟᱝᱟ।
ᱮᱠᱟᱞ ᱮᱠᱟᱞ ᱴᱷᱤᱠ ᱜᱮᱭᱟ ᱛᱚᱵᱮ ᱟᱨᱦᱚᱸ ᱫᱚᱦᱲᱟ ᱞᱟᱝ ᱧᱟᱯᱟᱢ ᱞᱮᱱᱠᱷᱟᱱ ᱵᱷᱟᱜᱤ ᱦᱩᱭ ᱠᱚᱜᱼᱟ ᱥᱮ ᱪᱮᱫᱠᱟᱼᱼ ᱟᱢ ᱯᱷᱨᱤ ᱜᱮᱭᱟ ᱥᱮ ᱵᱟᱝ?
ᱦᱳᱭ ᱦᱳᱭ ᱯᱷᱤᱨᱤ ᱜᱮ ᱤᱧᱫᱚ ᱫᱚᱥᱟᱨ ᱴᱮᱱ ᱠᱚᱞᱤᱧ ᱦᱟᱸᱜ ᱴᱷᱤᱠ
ᱴᱷᱤᱠ ᱴᱷᱤᱠ ᱜᱮᱭᱟ ᱤᱧ ᱥᱮᱫ ᱠᱷᱚᱱ ᱟᱭᱢᱟ ᱥᱟᱨᱦᱟᱣ।
ᱦᱚᱸ ᱤᱧ ᱥᱮᱫ ᱠᱷᱚᱱ ᱡᱚᱦᱟᱨ ᱾